ᱦᱮᱞᱳ
ᱦᱮᱸ ᱡᱚᱦᱟᱨ ᱜᱮ
ᱦᱩᱸ ᱛᱟᱨ ᱨᱮᱱᱟᱜ ᱠᱚ ᱯᱨᱚᱵᱞᱮᱢ ᱦᱩᱭᱩᱜ ᱛᱟᱞᱤ, ᱱᱟᱯᱟᱭ ᱜᱮᱭᱟ ᱯᱮ ᱵᱟ
ᱦᱚᱸ ᱱᱟᱯᱟᱭ ᱵᱟᱲᱟᱜ ᱜᱮ,
ᱚᱦ ᱪᱮᱫ ᱠᱚᱯᱮ ᱪᱤᱠᱟᱹ ᱵᱟᱲᱟᱭᱫᱟ?
ᱛᱮᱦᱮᱧ ᱫᱚ ᱱᱚᱜᱼᱚᱭ ᱟᱯᱮ ᱵᱟᱹᱫ ᱥᱮᱫ ᱦᱮᱡ ᱦᱩᱭ ᱟᱠᱟᱱᱟ᱾
ᱚᱠᱟ ᱥᱮᱫ?
ᱵᱟ. ᱫ ᱥᱮᱫ,
ᱚ ᱵᱟᱹᱫ ᱥᱮᱫ ᱫᱟᱜ ᱵᱟᱲᱟᱭ ᱮᱫᱟ ᱪᱮᱫᱠᱟ?
ᱚᱦ ᱫᱟᱜ ᱵᱟᱲᱟ ᱠᱮᱫᱼᱟ ᱦᱚᱞᱟ ᱢᱟᱦᱫᱮᱨ ᱫᱚ ᱟᱫᱚ ᱚᱱᱟ ᱛᱚᱲᱟ ᱠᱚ ᱮᱢ ᱵᱟᱲᱟ ᱦᱩᱭᱩ ᱠᱟᱱᱟ ᱥᱮ,
ᱦᱮᱸ ᱦᱮᱸ
ᱟᱫᱚ ᱚᱱᱟ ᱛᱚᱲᱟ ᱠᱚᱜᱮ ᱠᱟᱹᱡ ᱧᱮᱞ ᱵᱟᱲᱟ ᱦᱩᱭᱩᱜ ᱠᱟᱱᱟ᱾ ᱟᱨ ᱱᱚᱛᱮ ᱱᱚᱝᱠᱟ ᱟᱠᱟᱱᱟ ᱥᱮ ᱢᱟᱱᱮ ᱰᱟᱝᱨᱤ ᱠᱩ ᱵᱟᱠᱚ ᱟᱠᱚᱴᱮᱫ ᱠᱚᱣᱟ ᱠᱟᱰᱟ ᱰᱟᱝᱨᱤ ᱠᱚ᱾
ᱦᱮᱸ ᱦᱮᱸ
ᱩᱱᱠᱩ ᱯᱟᱴᱟᱱ ᱠᱚᱨᱮᱱ ᱡᱚᱞᱦᱟ ᱠᱚᱨᱮᱱ᱾
ᱦᱮᱸ ᱦᱮᱸ
ᱟᱫᱚ ᱩᱱᱠᱩ ᱰᱟᱹᱝᱨᱤ ᱠᱚᱠᱚ ᱦᱤᱡᱩᱜ ᱠᱟᱱᱟ ᱠᱚ ᱟᱫᱚ ᱚᱱᱟ ᱡᱟᱸᱦᱟᱸ ᱛᱚᱲᱟ ᱮᱢ ᱵᱟᱲᱟ ᱦᱩᱭᱩ ᱟᱠᱟᱱᱟ ᱨᱚᱦᱚᱭ ᱞᱟᱹᱜᱤᱫ᱾ ᱛᱚ ᱚᱱᱟ ᱠᱚ ᱡᱚᱢᱮᱫᱼᱟ᱾
ᱚ
ᱟᱫᱚ ᱚᱱᱟ ᱦᱚᱨᱚᱦᱚ ᱞᱮᱠᱟ ᱦᱮᱡ ᱦᱩᱭᱩ ᱟᱠᱟᱱᱟ᱾
ᱚ ᱟᱫᱚ ᱢᱟᱱᱮ ᱪᱮᱫ ᱞᱤᱧ ᱞᱟᱹᱭᱮᱫᱼᱟ ᱟᱫᱚ ᱩᱱᱠ ᱩᱱᱠᱩ ᱨᱮᱱ ᱢᱟᱨᱦᱟ ᱠᱚᱫᱚ ᱵᱟᱹᱱᱩᱜ ᱠᱚᱣᱟ ᱥᱮ ᱪᱮᱫ?
ᱢᱟᱨᱦᱟ ᱠᱚ ᱯᱟᱹᱪᱩᱜ ᱠᱚᱜᱼᱟ ᱟᱲᱟᱜ ᱜᱤᱰᱤ ᱠᱟᱱᱟ ᱠᱚ,
ᱚ ᱵᱟ ᱵᱟ ᱟᱹᱰᱤ ᱡᱟᱞᱟ ᱫᱚ ᱟᱞᱮ ᱡᱟᱸᱦᱟᱸ ᱠᱚᱨᱮᱱ ᱡᱤᱞ ᱛᱮ
ᱦᱳᱭ ᱦᱳᱭ ᱵᱟᱝ ᱵᱟᱠᱷᱟᱱ ᱛᱚᱞ ᱦᱩᱭᱩᱜᱼᱟ᱾
ᱚ
ᱦᱳᱭ ᱟᱨ ᱪᱮᱫ ᱠᱚ ᱪᱤᱠᱠᱟ ᱵᱟᱲᱟ ᱦᱩᱭᱩᱜ ᱠᱟᱱᱟ ᱟᱢ ᱪᱮᱫ ᱠᱚᱢ ᱪᱤᱠᱟᱹ ᱵᱟᱲᱟᱭᱼᱟ᱾
ᱟᱸᱡᱚᱢᱮᱜ ᱟᱢ
ᱦᱳᱭ ᱟᱢᱟᱜ ᱨᱮ ᱱᱮᱴᱣᱟᱨᱠ ᱯᱟᱞᱮ ᱯᱨᱚᱵᱞᱮᱢᱚᱜ ᱠᱟᱱᱟ ᱠᱟᱹᱡ ᱴᱟᱣᱟᱨ ᱥᱮᱫ ᱦᱮᱡ ᱧᱚᱜᱚᱜ ᱢᱮ᱾
ᱦᱮ ᱴᱟᱣᱟᱨ ᱥᱮᱫ ᱢᱟ ᱦᱮᱫ ᱦᱩᱭ ᱟᱠᱟᱱ᱾
ᱨᱚᱲ ᱤᱱᱟᱹ ᱫᱚ ᱠᱟᱹᱡ ᱠᱞᱤᱭᱟᱨ ᱫᱷᱟᱨᱟ ᱟᱸᱡᱚᱢᱚᱜ
ᱚ ᱦᱮᱸ ᱴᱟᱥᱟᱨ ᱥᱮᱫ ᱞᱤᱧ ᱦᱮᱡ ᱟᱠᱟᱱᱟ ᱢᱟ᱾ ᱞᱟᱹᱭ ᱮᱫᱟ ᱞᱤᱧ ᱟᱞᱮ ᱥᱮᱫ ᱦᱚᱸ ᱫᱚᱢᱮ ᱡᱟᱹᱯᱩ ᱮᱫᱟ, ᱨᱤᱢᱤᱞ ᱠᱚ ᱫᱚᱢᱮ ᱨᱟᱵ ᱟᱠᱟᱜᱼᱟ ᱵᱩᱡᱷᱟᱹᱣ,
ᱟᱨ ᱮ ᱛᱤᱥᱠᱷᱚᱱᱮ ᱡᱟᱯᱩᱫ ᱮᱫᱟ?
ᱦᱚᱞᱟ ᱠᱷᱚᱱᱟ
ᱟᱪᱪᱷᱟ ᱦᱚᱞᱟ ᱠᱷᱚᱱ ᱟᱫᱚ ᱱᱚᱛᱮ ᱫᱚ ᱠᱟᱹᱡ ᱢᱟᱲᱟᱝ ᱠᱷᱚᱱ ᱤᱭᱟᱹᱭᱮᱫᱟ, ᱵᱟᱨᱥᱤᱧ ᱯᱮ ᱢᱟᱦᱟ ᱦᱩᱭᱩᱜ ᱠᱟᱱᱟ᱾ ᱡᱟᱹᱯᱩᱫ ᱫᱚ ᱟᱫᱚ ᱛᱮᱦᱮᱧ ᱫᱚᱭ ᱯᱷᱟᱫᱟ ᱟᱠᱟᱜᱼᱟ,
ᱦᱩᱭ ᱞᱮᱱᱟ ᱛᱟᱯᱚᱨ ᱵᱚᱱᱫᱚ ᱛᱟᱦᱮᱸ ᱠᱟᱱᱟ, ᱛᱟᱨᱯᱚᱨ ᱦᱚᱞᱟ ᱠᱷᱚᱱᱟᱜ ᱟᱵᱟᱨ ᱮ ᱟᱨᱟᱢᱵᱚ ᱟᱠᱟᱜᱼᱟ᱾
ᱟᱪᱪᱷᱟ, ᱦᱳᱭ ᱤᱱᱟᱹᱠᱷᱟᱱ ᱢᱟ ᱦᱟᱸᱜ ᱴᱷᱤᱠ ᱜᱮᱭᱟ ᱮᱸᱰᱮᱠᱷᱟᱱ ᱟᱫᱚ ᱛᱳᱲᱟ ᱠᱚᱫᱚ ᱮᱢ ᱵᱟᱲᱟ ᱦᱩᱭᱩ ᱟᱠᱟᱱᱟ ᱥᱮ ᱵᱟᱝ?
ᱦᱮᱸ ᱦᱮᱸ ᱛᱚᱞᱟ ᱠᱚᱫᱚ ᱮᱢ ᱵᱟᱲᱟ ᱫᱚ ᱦᱩᱭ ᱫᱚ ᱦᱩᱭ ᱠᱟᱱᱟ᱾ ᱦᱟᱨᱟ ᱦᱚ ᱦᱟᱨᱟ ᱜᱚᱫ ᱟᱠᱟᱱᱟ ᱟᱨᱠᱤ, ᱫᱟᱜ ᱡᱟᱹᱲᱤ ᱫᱚ ᱚᱱᱠᱟ ᱞᱮᱠᱟ ᱵᱟᱹᱱᱩᱜᱼᱟ ᱡᱮ ᱵᱚᱨᱥᱟ ᱞᱮᱠᱟ ᱡᱮ ᱦᱳᱲᱳ ᱨᱚᱦᱚᱭ ᱞᱮᱠᱟ ᱫᱟᱜ ᱚᱱᱠᱟ ᱫᱚ ᱟᱹᱣᱨᱤ ᱟᱜᱼᱟ᱾ ᱠᱟᱹᱴᱤᱡ ᱠᱟᱹᱴᱤᱡ ᱫᱟᱜ ᱮᱜ-ᱟᱭ ᱟᱨᱠᱤ ᱪᱟᱨᱟ ᱠᱚ ᱵᱟᱧᱪᱟᱣ ᱛᱟᱦᱮᱱ ᱢᱟ᱾
ᱚ ᱮᱱᱮᱠᱷᱟᱱ ᱤᱭᱟᱹ ᱫᱚ ᱚᱱᱟ ᱥᱟᱢᱟᱨᱥᱵᱟᱞ ᱠᱚᱫᱚ ᱵᱟᱝ ᱞᱟᱜᱟᱣ ᱵᱟᱲᱟ ᱦᱩᱭ ᱟᱠᱟᱱᱟ᱾
ᱵᱟᱝ ᱵᱟᱝ ᱟᱞᱮ ᱥᱮᱫ ᱫᱚ ᱠᱮᱱᱮᱞ ᱟᱞᱮ ᱥᱮᱫ ᱫᱚ ᱠᱮᱱᱮᱞ ᱨᱮᱱᱟᱜ ᱟᱥᱟ ᱛᱚ, ᱥᱟᱵ ᱢᱟᱨᱥᱟᱞ ᱠᱚᱫᱚ ᱩᱱᱟᱹᱜ ᱫᱚ ᱵᱟᱹᱱᱩᱜᱼᱟ, ᱯᱟᱨᱥᱱᱟᱞ ᱯᱟᱨᱥᱚᱱᱟᱞ ᱚᱲᱟᱜ ᱠᱚᱨᱮᱱ ᱢᱮᱱᱟᱜᱼᱟ ᱟᱨᱠᱤ᱾ ᱛᱚ ᱚᱱᱟ ᱦᱳᱲᱳ ᱫᱚ ᱵᱟᱝ ᱪᱟᱥᱚᱜᱼᱟ ᱥᱚᱵᱡᱤ ᱪᱟᱥ
ᱟᱪᱪᱷᱟ ᱾ ᱚ ᱾
ᱩᱸ ᱟᱯ ᱟᱯᱮ ᱥᱮᱫ ᱥᱟᱵᱢᱟᱨᱥᱟᱞ ᱥᱤᱥᱴᱮᱢ ᱥᱮ ᱪᱮᱫ?
ᱱᱚᱛᱮ ᱦᱚᱸ ᱚᱲᱟᱜ ᱠᱚᱨᱮ ᱜᱮ, ᱟᱫᱚ ᱱᱚᱛᱮ ᱫᱚ ᱥᱮᱨᱢᱟ ᱡᱟᱹᱲᱤ ᱵᱷᱚᱨᱥᱟ ᱜᱮ ᱟᱨ ᱠᱩᱧ ᱠᱚ ᱢᱮᱱᱟᱜᱼᱟ ᱾ ᱠᱩᱧ
ᱟᱸ ᱟᱞᱮ ᱥᱮᱫ ᱫᱚ ᱠᱩᱧ
ᱟᱞᱮ ᱥᱮᱫ ᱫᱚ ᱠᱩᱸᱧ ᱯᱷᱩᱸᱧ ᱨᱮᱫᱚ ᱫᱟᱜ ᱯᱷᱟᱜ ᱫᱚ ᱵᱟᱝ ᱛᱟᱦᱮᱱᱟ ᱱᱤᱛᱚᱜ ᱫᱚ ᱾ ᱡᱟᱦᱟᱸ ᱦᱩᱭᱩᱜᱼᱟ ᱥᱮᱨᱢᱟ ᱫᱟᱜ ᱛᱮ, ᱟᱨ ᱵᱟᱠᱷᱟᱱ ᱠᱮᱱᱮᱞ ᱫᱟᱜ ᱡᱩᱫᱤ ᱠᱚ ᱟᱲᱟᱜ ᱟᱞᱮᱭᱟ ᱮᱱᱠᱷᱟᱡ ᱫᱚ ᱦᱩᱭᱩᱜᱼᱟ ᱟᱨᱠᱤ ᱾
ᱟᱨ ᱱᱚᱸᱰᱮ ᱦᱚᱸ ᱡᱚᱛᱚ ᱩᱛᱟᱹᱨ ᱫᱚ ᱵᱟᱝᱜᱮ ᱠᱤᱪᱷᱩᱠ ᱢᱤᱪᱷᱩᱠ ᱫᱚ ᱠᱩᱧ ᱫᱟᱜ ᱛᱮ ᱥᱟᱢᱴᱟᱣᱟᱭ ᱾
ᱦᱩᱸ ᱾
ᱟᱨ ᱡᱚᱛᱚ ᱩᱛᱟᱹᱨ ᱫᱚ ᱵᱟᱝᱟ ᱡᱟᱦᱟᱸ ᱞᱮᱠᱟ ᱛᱚᱲᱟᱢ ᱮᱢ ᱠᱟᱜᱼᱟ, ᱚᱱᱟ ᱛᱚᱞᱟ ᱠᱚ ᱾ ᱤᱭᱟᱹ ᱞᱟᱹᱜᱤᱫ ᱛᱮ ᱦᱟᱨᱟ ᱞᱟᱹᱜᱤᱫ ᱛᱮ, ᱵᱟᱠᱷᱟᱱ ᱯᱮᱭᱟ ᱯᱩᱱᱭᱟᱹ ᱠᱷᱮᱛ ᱚᱱᱟ ᱦᱩᱲᱩ ᱵᱟᱧᱪᱟᱣ ᱞᱟᱹᱜᱤᱫ ᱛᱮ ᱡᱚᱛᱚ ᱩᱛᱟᱹᱨ ᱫᱚ ᱵᱟᱭ ᱜᱟᱱᱚᱜᱼᱟ ᱾
ᱚ ᱚ ᱾
ᱟᱨ ᱵᱟᱠᱷᱟᱱ ᱫᱚ ᱚᱱᱟ ᱰᱚᱰᱷᱟᱜ ᱠᱚᱨᱮᱱᱟᱝ ᱜᱟᱰᱟ ᱠᱚᱨᱮᱱᱟᱝ ᱫᱟᱜ ᱠᱚ ᱠᱟᱹᱡ ᱨᱟᱠᱟᱵ ᱵᱟᱲᱟ ᱠᱟᱛᱮᱫ ᱾
ᱦᱮᱸ ᱦᱮᱸ ᱦᱮᱸ ᱾ ᱚ ᱢᱟᱱᱮ ᱪᱟᱨᱟ ᱠᱚᱫᱚ ᱜᱤᱰᱤ ᱫᱚ ᱜᱤᱰᱤ ᱮᱨ ᱯᱩᱨᱟᱹᱭ ᱦᱩᱭ ᱟᱠᱟᱜᱼᱟ ᱜᱚᱴᱟ ᱜᱮ ᱵᱟᱝ?
ᱦᱚᱸ ᱚᱱᱟ ᱫᱚ ᱜᱚᱴᱟ ᱜᱮ ᱠᱤᱪᱷᱩᱠ ᱢᱤᱪᱷᱩᱠ ᱵᱟᱹᱠᱤ ᱢᱮᱱᱟᱜᱼᱟ ᱢᱟᱱᱮ ᱩᱱᱠᱩ ᱫᱚᱠᱚ ᱛᱟᱸᱜᱤ ᱭᱟᱠᱟᱫᱟ ᱟᱪᱷᱟᱲᱟ ᱾ ᱟᱪᱷᱟᱲᱟ ᱛᱚᱲᱟ ᱵᱚᱱ ᱢᱮᱱ ᱟᱥᱮ ᱯᱩᱨᱟᱹ ᱯᱩᱨᱟᱹ ᱫᱟᱜ ᱩᱛᱟᱹᱨᱟᱭ ᱚᱱᱟ ᱵᱟᱫ ᱚᱱᱟ ᱫᱟᱜ ᱪᱮᱛᱟᱱ ᱨᱮᱜᱮ ᱮᱨ ᱠᱟᱛᱮᱜ ᱚᱢᱚᱱ ᱦᱚᱪᱚ ᱨᱮᱭᱟᱜ ᱩᱱᱠᱩ ᱫᱚᱠᱚ ᱩᱭᱦᱟᱹᱨ ᱟᱠᱟᱜᱼᱟ ᱟᱫᱚ ᱚᱱᱠᱟᱱ ᱫᱟᱜ ᱵᱟᱹᱪᱩᱜ ᱟᱱᱟᱝ ᱥᱮ ᱾
ᱵᱟᱝ ᱵᱟᱝ, ᱚᱱᱠᱟ ᱚᱱᱠᱟ ᱠᱷᱟᱡ ᱫᱚ ᱥᱚᱢᱚᱭ ᱦᱟᱛᱟᱣᱟ ᱠᱟᱹᱴᱤᱡ ᱵᱟᱝ?
ᱥᱚᱢᱚᱭ ᱦᱟᱛᱟᱣ ᱟᱭ ᱦᱟᱱᱮ
ᱪᱮᱫ ᱪᱮᱫ ᱤᱧ ᱞᱟᱹᱭᱟ ᱚᱱᱟ ᱫᱚ ᱨᱚᱦᱚᱭ ᱨᱚᱦᱚᱭ ᱛᱚ ᱜᱟᱱᱚᱜ ᱜᱮᱭᱟ ᱟᱨᱠᱤ ᱾
ᱦᱳᱭ ᱦᱟᱱᱮ ᱱᱟᱦᱟᱜ ᱟᱢᱟᱜ ᱪᱳᱫᱳ ᱯᱚᱸᱫᱽᱨᱚ ᱛᱟᱹᱨᱤᱠᱷ ᱦᱟᱜ ᱨᱟᱛ ᱠᱚ ᱚᱨᱟ ᱚᱱᱟ ᱚᱵᱚᱛᱟ ᱜᱮ ᱱᱟᱦᱜ ᱦᱮᱡ ᱫᱟᱲᱮᱭᱟᱜ ᱠᱷᱟᱱ ᱠᱟᱹᱴ ᱠᱮᱴᱮᱡ ᱫᱷᱟᱨᱟ ᱫᱚ ᱱᱤᱛᱚᱝ ᱫᱚ ᱩᱠᱩᱨᱤᱡ ᱵᱩᱡᱷᱟᱹᱜ ᱠᱟᱱᱟ? ᱨᱟᱡᱟ ᱥᱟᱠᱨᱟᱛ ᱠᱚᱨᱮ ᱦᱚᱸᱛᱚ ᱨᱟᱡᱟ ᱥᱟᱠᱨᱟᱛ ᱠᱚᱨᱮ ᱦᱚᱸ ᱵᱟᱝ ᱤᱭᱟᱹ ᱞᱮᱱᱟ ᱾
ᱵᱟᱝ ᱵᱟᱝ ᱚᱠᱚᱭ ᱦᱚᱸ ᱢᱟᱱᱮ ᱮᱠᱷᱚᱱ ᱚᱵᱫᱤ ᱫᱚ ᱟᱯᱟᱛᱚᱛᱚ ᱫᱚ ᱚᱠᱚᱭ ᱨᱚᱦᱚᱭ ᱫᱚ ᱟᱹᱣᱨᱤ ᱠᱚ ᱨᱚᱦᱚᱭᱟ ᱢᱟᱱᱮ ᱨᱚᱦᱚᱭ ᱞᱮᱠᱟ ᱫᱚ ᱟᱣᱨᱤ ᱫᱟᱜ ᱟᱠᱚᱣᱟ ᱟᱠᱟ ᱫᱤᱥᱚᱢ ᱨᱮᱦᱚ ᱦᱮᱸᱥᱮ ᱾
ᱦᱳᱭ ᱦᱳᱭ ᱚᱠᱟ ᱫᱤᱥᱚᱢ ᱨᱮᱦᱚᱸ ᱟᱨ ᱱᱮᱥ ᱫᱚ ᱯᱟᱞᱮ ᱤᱧ ᱡᱟᱦᱟᱸ ᱞᱮᱠᱟᱧ ᱴᱷᱤᱠᱟᱹᱭᱮᱫᱼᱟ ᱥᱮ ᱫᱟᱜ ᱡᱟᱹᱲᱤ ᱫᱚ ᱠᱟᱹᱡ ᱠᱚᱢ ᱵᱷᱟᱜ ᱢᱮᱱᱟᱜᱼᱟ ᱾
ᱩᱸ ᱾ ᱦᱤᱥᱟᱹᱵᱽ ᱚ ᱟᱞᱮ ᱥᱮᱫ ᱫᱟᱜ ᱡᱟᱹᱲᱤ ᱫᱚ ᱫᱤᱱ ᱠᱟᱞᱚᱢ ᱫᱚ ᱟᱹᱰᱤ ᱪᱮᱥᱴᱟ ᱜᱮ ᱦᱩᱭ ᱞᱮᱱᱟ ᱱᱚᱣᱟ ᱥᱤᱡᱤᱱ ᱛᱮ ᱨᱚᱦᱚᱭ ᱠᱚᱞᱮ ᱟᱨᱟᱢᱵᱚ ᱞᱮᱫᱟ ᱠᱤᱱᱛᱩ ᱱᱮᱥ ᱫᱚ ᱮᱛᱚ ᱤᱭᱟᱹᱣ ᱠᱟᱫᱟ ᱵᱟᱝ ᱾ ᱦᱩᱭᱩᱜ ᱟᱥᱮ ᱵᱟᱝ ᱚᱱᱟᱜᱮ ᱪᱮᱫ ᱪᱤᱠᱤ ᱦᱩᱭᱩᱜᱼᱟ?
ᱱᱚᱛᱮ ᱦᱚᱸ ᱚᱱᱠ ᱜᱮ ᱾
ᱚ ᱾
ᱱᱚᱛᱮ ᱦᱚᱸ ᱚᱱᱠᱟᱜᱮ ᱫᱤᱱ ᱠᱟᱞᱚᱢ ᱫᱚ ᱢᱟᱱᱮ ᱱᱤᱛᱚᱝ ᱫᱚ ᱯᱩᱨᱟᱹ ᱥᱟᱹᱨᱫᱤ ᱾
ᱦᱮᱸ ᱦᱮᱸ ᱾ ᱫᱤᱱ ᱠᱟᱨᱚᱱ ᱫᱚ ᱟᱹᱰᱤ ᱡᱟ ᱟᱹᱰᱤ ᱡᱟᱹᱥᱛᱤ ᱫᱟᱜ ᱫᱚ ᱵᱟᱱ ᱜᱟᱰᱟ ᱠᱚ ᱯᱩᱨᱟᱹ ᱯᱮᱨᱮᱡ ᱜᱚᱫ ᱱᱟ ᱱᱚᱣᱟ ᱥᱤᱡᱤᱱ ᱛᱮᱫᱚ ᱾
ᱦᱳᱭ ᱫᱤᱱ ᱠᱟᱞᱚᱢ ᱫᱚ ᱟᱹᱰᱤ ᱢᱟᱲᱟᱝ ᱠᱷᱚᱱ ᱫᱟᱜ ᱟᱠᱟᱫᱼᱟᱭ ᱢᱟᱱᱮ ᱚᱱᱟ ᱛᱚᱞᱟ ᱵᱟᱭ ᱛᱚᱞᱟ ᱦᱚᱪᱚᱣᱟᱜ ᱞᱮᱭᱟ ᱚᱱᱠᱟ ᱡᱟᱦᱟᱸ ᱛᱚᱞᱟ ᱮᱢ ᱦᱩᱭᱩᱜ ᱠᱟᱱᱟ ᱡᱟᱦᱟᱸ ᱛᱚᱞᱟ ᱮᱢᱚᱜᱚᱜ ᱠᱟᱱᱟ ᱚᱱᱟ ᱥᱮᱭᱟᱜ ᱠᱟᱱᱟ
ᱦᱩᱸ ᱦᱩᱸ ᱦᱩᱸ ᱱᱮᱥᱫᱚ ᱠᱟᱹᱴᱤᱡ ᱫᱤᱱ ᱠᱟᱞᱚᱢᱟᱜ ᱟᱥᱟ ᱛᱮ ᱡᱟᱦᱟᱸᱭ ᱱᱮᱥ ᱠᱚ ᱪᱟᱨᱟ ᱜᱤᱰᱤ ᱠᱟᱜᱼᱟ ᱥᱮ ᱞᱟᱦᱟ ᱧᱚᱜ ᱜᱮ ᱩᱝᱠᱩᱣᱟᱜ ᱢᱟ ᱪᱟᱨᱟ ᱠᱚᱫᱚ ᱦᱟᱲᱟᱢ ᱜᱚᱫᱚᱜ ᱛᱟᱠᱚᱣᱟ ᱦᱟᱸᱜ ᱦᱮᱞᱳ ᱦᱮᱸ ᱟᱞᱮ ᱫᱚ ᱡᱮ ᱟᱞᱮᱫᱚ ᱟᱵᱚᱦᱟᱣᱟ ᱠᱚ ᱠᱟᱹᱴᱤᱡ ᱢᱟᱱᱮ ᱠᱷᱚᱵᱚᱨ ᱠᱚ ᱧᱮᱞ ᱵᱟᱲᱟ ᱠᱟᱛᱮᱫ ᱚᱲᱟᱜ ᱦᱚᱲᱤᱧ ᱢᱮᱛᱟ ᱠᱚ ᱠᱟᱱᱟ ᱛᱟᱦᱚᱞᱮ ᱱᱮᱥ ᱫᱚ ᱵᱚᱨᱥᱟ ᱥᱟ ᱰᱮᱨᱤᱜ-ᱟ ᱟᱫᱚ ᱯᱚᱨᱮᱛᱮ ᱪᱟᱨᱟ ᱠᱚ ᱵᱟᱱ ᱜᱤᱰᱤᱭᱟ ᱚᱱᱟᱛᱮ ᱯᱚᱨᱮ ᱧᱚᱜ ᱞᱮ ᱜᱤᱰᱤ ᱟᱠᱟᱫᱟ ᱵᱤᱥᱤ ᱫᱤᱱ ᱫᱚ ᱟᱹᱣᱨᱤ ᱦᱩᱭᱩᱜ ᱛᱟᱞᱮᱭᱟ ᱟᱨᱠᱤ ᱟᱴ ᱫᱤᱱ ᱟᱴ ᱫᱤᱱ ᱫᱚᱥ ᱫᱤᱱ ᱜᱟᱱ ᱦᱩᱭᱩᱜ ᱠᱟᱱ ᱛᱟᱞᱮᱭᱟ
ᱚᱢᱚᱱ ᱜᱚᱫ ᱟᱠᱟᱱᱟ ᱯᱟᱞᱮᱱ
ᱦᱩᱸ ᱦᱩᱸ ᱦᱩᱸ ᱚᱢᱚᱱ ᱟᱠᱟᱱᱟ ᱵᱚᱨᱥᱟ ᱛᱮᱫᱚ ᱦᱟᱸᱜ ᱴᱷᱤᱠ ᱴᱟᱭᱤᱢ ᱨᱮᱜᱮ ᱦᱩᱭᱩᱜᱼᱟ
ᱦᱩᱸ ᱛᱟᱦᱞᱮ ᱠᱷᱟᱱ ᱫᱚ ᱠᱳᱱᱚ ᱤᱭᱟᱹ ᱵᱟᱝ ᱠᱟᱱᱟ
ᱦᱮᱸ ᱦᱮᱸ
ᱯᱟᱨᱚᱢᱚᱜᱼᱟ
ᱚᱸ ᱛᱟᱦᱞᱮ ᱟᱯᱮ ᱥᱮᱫ ᱫᱚ ᱨᱚᱛ ᱫᱚ ᱟᱹᱰᱤ ᱡᱳᱨ ᱦᱩᱭᱩᱜ ᱜᱮᱭᱟ ᱵᱟᱝ
ᱦᱚᱸ ᱦᱩᱭᱩᱜ ᱜᱮᱭᱟ ᱦᱩᱭᱩᱜ ᱜᱮᱭᱟ
ᱦᱮᱸ ᱟᱞᱮᱥᱮᱫ ᱫᱚ ᱨᱚᱛ ᱫᱚ ᱚᱱᱠᱟ ᱞᱮᱠᱟ ᱫᱚ ᱵᱟᱝ ᱦᱩᱭᱩᱜ ᱜᱮᱭᱟ ᱦᱩᱭ ᱫᱚ ᱦᱩᱭᱩᱜᱼᱟ ᱟᱨᱠᱤ ᱮᱢᱱᱤ ᱢᱟᱱᱮ ᱡᱟᱦᱟᱸ ᱥᱮᱨᱚᱠᱚᱢ ᱵᱷᱟᱵᱛᱮ ᱚᱱᱠᱟ ᱫᱚ ᱵᱟᱝ
ᱟᱪᱪᱷᱟ
ᱟᱨ ᱦᱩᱞ ᱢᱟᱦᱟ ᱪᱮᱫ ᱞᱮᱠᱟ ᱯᱮ ᱯᱟᱞᱚᱱ ᱠᱮᱫᱟ
ᱦᱩᱞ ᱢᱟᱦᱟ ᱟᱹᱰᱤ ᱨᱟᱹᱥᱠᱟᱹ ᱟᱹᱰᱤ ᱨᱚᱢᱚᱡᱽ ᱮᱠᱫᱚᱢ ᱟᱹᱰᱤ ᱪᱮᱦᱨᱟ
ᱦᱟᱸ
ᱱᱚᱣᱟ ᱢᱟ ᱟᱵᱚᱣᱟᱜ ᱥᱟᱱᱛᱟᱞ ᱦᱩᱞ ᱠᱟᱱᱟ ᱢᱮᱱᱠᱷᱟᱱ ᱫᱚ ᱮᱠᱫᱚᱢ ᱯᱩᱨᱟᱹ ᱨᱮᱞᱤ ᱠᱚ ᱚᱰᱩᱚᱠ ᱦᱩᱭ ᱞᱮᱱᱟ ᱛᱟᱦᱮᱸᱫ
ᱚᱱᱟ ᱫᱚ ᱯᱟᱞᱚᱱ ᱫᱚ ᱚᱵᱚᱥᱥᱳᱭ ᱫᱚᱨᱠᱟᱨ
ᱦᱳᱭ ᱢᱤᱪᱷᱤᱞ ᱠᱚ ᱚᱰᱳᱠ ᱦᱩᱭ ᱞᱮᱱᱟ ᱛᱟᱦᱮᱸᱫ ᱨᱮᱞᱤ ᱠᱚ ᱦᱩᱭ ᱞᱮᱱᱟ ᱛᱟᱦᱮᱸᱫ ᱵᱟᱭᱤᱠ ᱨᱮᱞᱤ ᱥᱟᱭᱠᱮᱞ ᱨᱮᱞᱤ ᱟᱨ ᱥᱟᱶᱛᱮ ᱛᱟᱲᱟᱢ ᱛᱮᱦᱚᱸ ᱚᱱᱟ
ᱚ ᱟᱨ ᱡᱟᱦᱟᱱᱟᱜ ᱚᱱᱩᱥᱴᱷᱟᱱ ᱠᱚ ᱦᱩᱭ ᱚᱱᱩᱥᱴᱷᱟᱱ ᱠᱚ ᱫᱚᱦᱚ ᱞᱮᱫᱼᱟ ᱯᱮ ᱥᱮ ᱪᱮᱫ
ᱦᱚᱸ ᱚᱱᱠᱟ ᱤᱭᱟᱹ ᱛᱟᱦᱮᱸ ᱠᱟᱱᱟ ᱠᱩᱭᱤᱠ ᱯᱨᱳᱜᱽᱨᱟᱢ ᱞᱮᱠᱟ
ᱚᱸ ᱟᱞᱮ ᱦᱚᱸ ᱚᱝᱠᱟ ᱜᱮ ᱟᱨᱠᱤ ᱥᱮ ᱟᱯᱮ ᱥᱮᱫ ᱫᱚ ᱚᱨᱠᱮᱥᱴᱟᱨᱟᱠᱚᱯᱮ ᱠᱚᱨᱟᱣ ᱵᱟᱲᱟ ᱠᱮᱫᱼᱟ ᱥᱮ ᱪᱮᱫ
ᱦᱚᱸ ᱚᱨᱠᱮᱥᱴᱟᱨ ᱠᱚᱦᱚᱸ ᱰᱨᱟᱢᱟ ᱠᱚ
ᱚᱸ ᱟᱞᱮ ᱥᱮᱫ ᱫᱚ ᱚᱱᱟ ᱠᱚᱫᱚ ᱠᱚ ᱵᱚᱱᱫᱚ ᱟᱠᱟᱫ-ᱟ ᱛᱟ ᱯᱟᱨᱟ ᱡᱮ ᱦᱩᱞ ᱢᱟᱦᱟ ᱫᱚ ᱠᱚᱱᱚ ᱚᱱᱩᱥᱴᱷᱟᱱ ᱠᱚᱫᱚ ᱠᱚᱨᱟᱣ ᱠᱚ ᱫᱚ ᱵᱟᱝ ᱜᱟᱱᱚᱜᱼᱟ ᱟᱨ ᱠᱚᱥᱴᱟ ᱫᱚ ᱱᱤᱦᱟᱹᱛ ᱜᱮ ᱵᱟᱝ
ᱵᱟᱝ ᱟᱫᱚ ᱱᱟᱦᱟᱜ ᱱᱚᱝᱠᱟ ᱟᱵᱚ ᱥᱟᱢᱟᱡᱤᱠ ᱛᱟᱞᱟᱨᱮ ᱡᱟᱦᱟᱸ ᱯᱮ ᱚᱱᱠᱟᱱᱟᱜ ᱡᱟᱦᱟᱸ ᱞᱮᱠᱟ ᱠᱟ ᱟᱵᱚᱣᱟᱜ ᱥᱮᱴ ᱵᱟᱡᱟᱣ ᱠᱟᱛᱮ ᱰᱤᱡᱮ
ᱦᱮᱸ ᱚᱸ ᱚᱸ ᱚᱸ ᱢᱟᱱᱮ ᱡᱮᱢᱚᱱ ᱪᱟᱞᱟᱜᱼᱟ ᱟᱨᱠᱤ ᱦᱩᱞ ᱢᱟᱦᱟ ᱨᱮ ᱡᱮᱢᱚᱱ ᱪᱟᱹᱞᱩᱜᱼᱟ ᱦᱮ ᱵᱟ
ᱦᱳᱭ ᱦᱳᱭ ᱦᱳᱭ ᱡᱟᱦᱟᱸ ᱞᱮᱠᱟ ᱦᱩᱞ ᱢᱟᱦᱟ ᱦᱚᱸ ᱟᱵᱚᱣᱟᱜ ᱢᱟᱱᱮ ᱥᱚᱢᱟᱡ ᱥᱟᱞᱟᱜ ᱴᱟᱪ ᱨᱮ ᱛᱟᱦᱮᱱᱟ ᱦᱮᱸᱥᱮ ᱡᱟᱦᱟᱸ ᱞᱮᱠᱟ ᱥᱤᱫᱩ ᱠᱟᱹᱱᱦᱩ ᱦᱩᱞ ᱦᱚᱸ ᱦᱮᱸᱪᱮ ᱥᱤᱫᱩ ᱠᱟᱹᱱᱦᱩ ᱟᱹᱠᱤᱱ ᱚᱠᱟ ᱞᱮᱠᱟ ᱟᱹᱠᱤᱱ ᱟᱵᱚ ᱚᱻ ᱤᱝᱨᱮᱡᱽ ᱠᱚ ᱥᱟᱞᱟᱜ ᱠᱤᱱ ᱛᱩᱯᱩᱜ ᱞᱮᱱᱟ ᱛᱟᱯᱟᱢ ᱞᱮᱱᱟ ᱟᱨ ᱚᱠᱟ ᱞᱮᱠᱟ ᱠᱟᱛᱮᱫ ᱟᱵᱚᱣᱟᱜ ᱫᱤᱥᱚᱢ ᱠᱤᱱ ᱟᱹᱭᱫᱟᱹᱨᱤ ᱠᱮᱜᱼᱟ ᱦᱮᱸ ᱪᱮ ᱯᱷᱩᱨᱜᱟᱹᱞ ᱠᱮᱫᱼᱟᱠᱤᱱ ᱱᱚᱣᱟ ᱟᱵᱚᱣᱟᱜ ᱥᱤᱧᱚᱛ ᱫᱤᱥᱚᱢ ᱛᱚ ᱚᱱᱟ ᱵᱟᱨᱮ ᱠᱚᱛᱮ ᱜᱮ ᱚᱱᱠᱟᱱᱟᱜ ᱜᱮ ᱢᱤᱫᱴᱤᱡ ᱰᱨᱟᱢᱟ ᱪᱚ ᱚᱱᱠᱟᱱᱟᱜ ᱱᱟᱴᱚᱠ ᱢᱤᱫᱴᱤᱡ ᱥᱟᱡᱟᱣ ᱠᱟᱛᱮ ᱫᱮᱠᱷᱟᱣ ᱚᱱᱮ ᱚᱱᱠᱟᱱᱟᱜ ᱡᱤᱱᱤᱥ ᱡᱮᱢᱚᱱ ᱚᱱᱟ ᱫᱚ ᱚᱱᱟ ᱫᱚ ᱵᱟᱲᱟᱭᱟᱠᱚ ᱛᱚ ᱡᱟᱦᱟᱸ ᱞᱮᱠᱟ ᱟᱵᱚᱨᱮᱱ ᱡᱚᱛᱚ ᱜᱤᱫᱟᱹᱨ ᱯᱤᱫᱟᱹᱨ ᱵᱟᱹᱦᱩ ᱵᱤᱴᱤ ᱫᱚ ᱩᱱᱠᱩ ᱫᱚ ᱮ ᱟᱛᱩ ᱚᱲᱟᱜ ᱠᱷᱚᱱ ᱵᱟᱨᱦᱮ ᱫᱚ ᱵᱟᱠᱚ ᱪᱟᱞᱟᱜ ᱠᱟᱱᱟ ᱱᱮᱛᱟᱨ ᱩᱱᱠᱩ ᱩᱱᱠᱩ ᱫᱚ ᱟᱠᱚ ᱠᱚ ᱵᱟᱲᱟᱭ ᱫᱟᱲᱮᱭᱟᱜᱼᱟ ᱥᱤᱫᱩ ᱠᱟᱹᱱᱦᱩ ᱪᱟᱸᱫᱽ ᱵᱷᱟᱭᱨᱳ ᱯᱷᱩᱞᱳ ᱡᱷᱟᱱᱚ ᱚᱠᱚᱭ ᱛᱮᱠᱚ ᱠᱚ ᱛᱟᱦᱮᱸ ᱠᱟᱱᱟ ᱟᱨ ᱪᱮᱫ ᱞᱟᱹᱜᱤᱫ ᱱᱩᱠᱩ ᱫᱚᱠᱚ ᱛᱟᱯᱟᱢ ᱞᱮᱱᱟ ᱛᱩᱯᱩᱜ ᱞᱮᱱᱟ ᱛᱟᱦᱮᱸᱫ
ᱦᱮᱸ ᱦᱮᱸ ᱛᱟᱞᱦᱮ ᱵᱟᱝ ᱵᱟᱝ ᱛᱟᱞᱦᱮ ᱡᱟ ᱟᱵᱮᱱᱟᱜ ᱠᱟᱛᱷᱟ ᱟᱸᱡᱚᱢ ᱞᱟᱹᱭ ᱚᱱᱩᱵᱟᱟᱫ ᱠᱟᱛᱮᱫ ᱟᱹᱰᱤ ᱡᱩᱛ ᱯᱮ ᱠᱚᱨᱟᱣ ᱠᱟᱜᱼᱟ ᱛᱟᱦᱚᱞᱮ ᱵᱟᱝ
ᱦᱚᱸ ᱦᱚᱸ ᱟᱹᱰᱤ ᱟᱹᱰᱤ ᱪᱮᱨᱦᱟ ᱟᱹᱰᱤ ᱱᱟᱯᱟᱭ ᱢᱟᱱᱮ ᱦᱩᱞ ᱫᱤᱵᱚᱥ ᱛᱚ ᱟᱹᱰᱤ ᱵᱮᱥ ᱟᱨ ᱥᱟᱞ ᱠᱮ ᱥᱟᱞ ᱜᱮ ᱵᱚᱪᱷᱚᱨ ᱜᱮ
ᱚ ᱚ ᱚ
ᱱᱚᱣᱟ ᱫᱚ ᱠᱤᱪᱷᱩᱜᱟᱱ ᱡᱟᱭᱜᱟ ᱢᱮᱱᱟᱜᱼᱟ ᱚᱸᱰᱮ ᱫᱚ ᱢᱟᱱᱮ ᱮᱸ ᱮᱠᱫᱚᱢ ᱱᱤᱦᱟᱹᱛᱤ ᱚᱱᱟ ᱡᱤᱱᱤᱥ ᱠᱚᱨᱟᱜ ᱜᱮᱭᱟ
ᱚ ᱠᱚᱨᱟᱜ ᱜᱮᱭᱟ ᱵᱟᱝ ᱢᱩᱨᱛᱤ ᱠᱚᱦᱚᱸ ᱯᱮ ᱵᱟᱹᱭᱥᱟᱹ ᱵᱟᱹᱭᱥᱟᱹ ᱵᱟᱲᱟ ᱟᱠᱟᱜᱼᱟ ᱩᱱᱠᱤᱱᱟᱜ ᱟᱥᱟ ᱫᱚ ᱛᱟᱞᱦᱮ
ᱦᱚᱸ ᱢᱩᱨᱛᱤ ᱠᱚ ᱢᱮᱱᱟᱜᱼᱟ ᱪᱷᱚᱠᱤ ᱡᱟᱭᱜᱟ ᱠᱚᱨᱮ ᱢᱮᱱᱟᱜᱼᱟ ᱵᱟᱦᱟ ᱢᱟᱞᱟ ᱟᱨᱟᱣ ᱠᱟᱛᱮᱫ ᱮᱸ ᱟᱵᱚᱣᱟᱜ ᱡᱟᱦᱟᱸ ᱯᱨᱟᱠᱨᱤᱛᱤᱠ ᱟᱫᱷᱟᱨᱛᱮ ᱢᱟᱱᱮ ᱮᱸᱜ ᱫᱟᱲᱟᱭᱟᱱ ᱵᱤᱨ ᱵᱚᱸᱜᱟ ᱞᱮᱠᱟᱛᱮ
ᱦᱮᱸ ᱦᱮᱸ
ᱫᱮᱵᱟ ᱥᱮᱵᱟ ᱫᱚ ᱦᱩᱭᱩᱜ ᱜᱮᱭᱟ
ᱚᱻ
ᱟᱨ ᱟᱫᱚ ᱚᱱᱠᱟ ᱤᱭᱟᱹ ᱠᱟᱛᱮᱜ ᱜᱚᱴᱟ ᱡᱟᱭᱜᱟ ᱜᱮ ᱜᱚᱴᱟ ᱡᱟᱭᱜᱟ ᱜᱮ ᱢᱤᱪᱷᱤᱞ ᱠᱚ ᱚᱰᱳᱠ ᱵᱟᱲᱟ ᱦᱩᱭᱱᱟ ᱨᱮᱞᱤ ᱠᱚ ᱦᱩᱭᱱᱟ ᱡᱟᱦᱟᱸᱞᱮᱠᱟ ᱩᱱᱠᱩ ᱟᱠᱚ ᱮᱸᱜ ᱡᱤᱛᱠᱟᱹᱨ ᱡᱮ ᱥᱟᱹᱦᱤᱫ ᱠᱟᱱᱟ ᱠᱚ ᱩᱱᱠᱩ ᱞᱟᱹᱜᱤᱫ ᱛᱮ ᱡᱮᱢᱚᱱ ᱧᱩᱛᱩᱢ ᱛᱟᱠᱚ ᱟᱢᱟᱨ ᱛᱟᱦᱮᱱ ᱢᱟ ᱢᱮᱱᱛᱮ ᱦᱮᱸ ᱪᱮ ᱡᱮ ᱡᱤᱱ ᱡᱤᱭᱟᱹᱲ ᱛᱟᱦᱮᱱ ᱢᱟᱜᱮ ᱢᱮᱱᱛᱮ ᱚᱱᱟ ᱦᱤᱥᱟᱹᱵᱛᱮᱫ ᱮᱠᱫᱚᱢ ᱡᱷᱟᱱᱰᱟ ᱠᱚ ᱵᱮᱱᱟᱣ ᱵᱟᱲᱟ ᱠᱟᱛᱮᱫ ᱟᱨ ᱟᱹᱛᱩ ᱟ ᱟᱹᱛᱩ ᱫᱟᱸᱲᱟ ᱦᱩᱭᱱᱟ ᱫᱟᱸᱲᱟ ᱦᱚᱪᱚ ᱦᱩᱭᱱᱟ
ᱚᱻ
ᱟᱹᱰᱤ ᱨᱟᱹᱥᱠᱟᱹ ᱜᱮ ᱟᱨ ᱚᱱᱟ ᱥᱟᱶᱛᱮ ᱜᱤᱫᱽᱨᱟᱹ ᱠᱚ ᱠᱚ ᱡᱟᱦᱟᱸ ᱛᱤᱱᱟᱹᱜ ᱠᱚ ᱛᱟᱦᱮᱸᱱ ᱞᱟᱱᱟ ᱛᱟᱦᱮᱸᱫ ᱟᱨᱦᱚᱸ ᱡᱟᱦᱟᱸ ᱛᱤᱱᱟᱹᱜ ᱠᱚ ᱥᱮᱞᱮᱫ ᱞᱮᱱᱟ ᱛᱟᱦᱮᱸᱱ ᱩᱱᱠᱩ ᱞᱟᱹᱜᱤᱫ ᱛᱮ ᱠᱩᱭᱤᱠ ᱯᱨᱳᱜᱨᱟᱢ ᱡᱟᱦᱟᱸ ᱞᱮᱠᱟ ᱮᱸᱻ ᱠᱤᱪᱷᱩᱠ ᱥᱤᱨᱯᱟᱹ ᱠᱚ ᱫᱚᱦᱚ ᱞᱮᱱᱟ ᱛᱟᱦᱮᱸᱫ ᱦᱮᱸ ᱪᱮ ᱟᱨ ᱚᱱᱮ ᱥᱳᱲᱮ ᱠᱚ ᱠᱷᱤᱪᱲᱤ ᱠᱚ ᱯᱚᱨᱥᱟ ᱤᱫᱤ ᱞᱮᱠᱟᱛᱮ ᱚᱱᱟ ᱠᱚ ᱡᱚᱛᱚ ᱦᱟᱹᱴᱤᱧ ᱵᱟᱲᱟ ᱡᱚᱢ ᱵᱟᱲᱟ ᱠᱟᱛᱮᱫ ᱟᱫᱚ ᱟᱭᱩᱵ ᱛᱮᱫᱚ ᱪᱟᱵᱟ ᱜᱚᱫᱚᱜᱼᱟ ᱩᱱᱠᱩ ᱠᱚᱫᱚ ᱟᱨᱚ ᱧᱤᱫᱟᱹ ᱯᱨᱳᱜᱨᱟᱢ ᱚᱱᱰᱮ ᱱᱟᱜ ᱫᱚᱦᱚᱭᱮᱱᱟ ᱚᱱᱠᱟᱱᱟᱜ ᱚᱱᱠᱟ ᱯᱟᱛᱟ ᱢᱮᱞᱟ ᱞᱮᱠᱟ ᱫᱚ ᱵᱟᱝ ᱠᱟᱱᱟ ᱢᱮᱱᱠᱷᱟᱱ ᱫᱚ ᱚᱱᱮ ᱟ ᱟᱹᱛᱩ ᱠᱚᱨᱮᱱ ᱜᱮ
ᱮ
ᱦᱮᱸ ᱪᱮ ᱠᱚᱢᱯᱤᱴᱤᱥᱮᱱ ᱞᱮᱠᱟ ᱫᱚ ᱵᱟᱝᱜᱮ ᱱᱮᱣᱛᱟ ᱠᱟᱛᱮᱫ ᱟᱹᱜᱩ ᱠᱟᱛᱮᱫ ᱟᱨ ᱚᱱᱠᱟ ᱚᱱᱟ ᱚᱨᱠᱮᱥᱴᱟᱨ ᱞᱮᱠᱟᱱᱟᱜ ᱫᱚ ᱵᱟᱝ ᱠᱟᱱᱟ ᱚᱱᱟ ᱫᱚ ᱢᱟᱱᱮ ᱚᱱᱟ ᱫᱚᱱᱦᱟᱜ ᱱᱟᱴᱚᱠ ᱞᱮᱠᱟ᱾
ᱚ ᱛᱟᱦᱚᱞᱮ ᱴᱷᱤᱠ ᱠᱟᱹᱱ ᱜᱮᱭᱟ ᱟᱹᱰᱤ ᱡᱳᱨ ᱟᱞᱮ ᱟᱞᱮ ᱦᱚᱸ ᱫᱚᱦᱚ ᱫᱚᱞᱮ ᱫᱚᱦᱚ ᱞᱮᱫᱟ ᱟᱨ ᱜᱮ ᱢᱟᱱᱮ ᱟᱞᱮ ᱫᱚ ᱚᱝᱠᱟ ᱰᱨᱟᱢᱟ ᱯᱷᱟᱢᱟ ᱫᱚ ᱮᱢᱱᱤ ᱜᱤᱫᱽᱨᱟᱹ ᱠᱚᱣᱟᱜ ᱜᱮᱞᱮ ᱫᱚᱦᱚ ᱞᱮᱫᱟ ᱟᱨᱠᱤ᱾ ᱡᱟᱦᱟᱱᱟᱜ ᱮ ᱠᱷᱮᱞ ᱠᱚ ᱚᱱᱬᱦᱮᱜ ᱠᱚ ᱟᱨᱠᱤ ᱵᱩᱡᱷᱟᱹᱣ ᱡᱮ ᱰᱨᱟᱢᱟ ᱯᱷᱟᱢᱟ ᱚᱱᱟ ᱠᱚᱫᱚ ᱵᱟᱞᱮ ᱫᱚᱦᱚ ᱫᱟᱲᱮᱭ ᱠᱟᱫᱟ᱾ ᱦᱩᱸ
ᱦᱚᱭ ᱚᱱᱟ ᱦᱚᱸ
ᱞᱮᱜ ᱢᱟᱱᱮ ᱟᱞᱮ ᱥᱮᱡ ᱡᱮᱜᱠᱟ ᱴᱚᱞᱟ ᱴᱚᱞᱟ ᱠᱚ ᱠᱚᱨᱟᱣ ᱟ ᱥᱮ ᱟᱫᱚ ᱚᱱᱟᱛᱮ ᱢᱟᱱᱮ ᱠᱷᱚᱨᱪᱟ ᱯᱟᱹᱛᱤ ᱠᱷᱩᱵ ᱮᱠᱴᱟ ᱫᱚ ᱵᱟᱝ ᱦᱳᱭᱳᱜ-ᱟ ᱱᱚᱣᱟ ᱴᱚᱞᱟᱮ ᱨᱮ ᱦᱩᱭᱱᱟ ᱦᱟᱱᱟ ᱴᱚᱞᱟ ᱨᱮ ᱦᱩᱭᱱᱟ ᱪᱷᱮ ᱡᱩᱢᱤᱫ ᱠᱟᱛᱮᱫ ᱢᱤᱫᱴᱷᱮᱡ ᱠᱚᱨᱟᱣ ᱚᱝᱠᱟ ᱫᱚ ᱵᱟᱞᱮ ᱠᱚᱨᱟᱣ ᱠᱟᱜ-ᱟ ᱢᱟᱱᱮ ᱴᱚᱞᱟ ᱴᱚᱞᱟ ᱢᱮᱜᱴᱮᱱ ᱴᱚᱞᱟ ᱢᱮᱜᱴᱮᱱ ᱴᱚᱞᱟ ᱚᱝᱠᱟ ᱠᱚᱨᱟᱣ
ᱱᱚᱛᱮ ᱫᱚ ᱟᱫᱚ ᱱᱚᱰᱮ ᱴᱚᱞᱟ ᱴᱚᱞᱟ ᱛᱚ ᱢᱤᱫ ᱠᱟᱛᱮᱫ ᱟᱫᱚ ᱚᱸᱰᱮ ᱡᱟᱦᱟᱸ ᱞᱮᱠᱟ ᱪᱷᱚᱠ ᱡᱟᱜᱟ ᱢᱮᱱᱟᱜ-ᱟ ᱪᱷᱚᱠ ᱡᱟᱜᱟ ᱨᱮ ᱢᱮᱱᱟᱜ-ᱟ ᱢᱮᱱᱠᱷᱟᱱ ᱫᱚ ᱱᱚᱣᱟ ᱟᱹᱛᱩ ᱨᱤᱱ ᱱᱚᱣᱟ ᱟᱛᱩ ᱨᱤᱱ ᱦᱟᱱᱟ ᱟᱛᱩ ᱨᱤᱱ ᱧᱚᱷᱣᱟ ᱟᱹᱛᱩ ᱨᱤᱱ ᱠᱚᱢ ᱥᱮ ᱠᱚᱢ ᱫᱚᱥ ᱵᱟᱨᱚᱴᱤ ᱟᱹᱛᱩ ᱢᱮᱥᱟ ᱠᱟ ᱛᱮᱫ ᱦᱮᱸᱥᱮ ᱪᱟᱸᱫᱫᱟ ᱠᱟᱛᱮᱜ ᱡᱟᱦᱟᱱᱟᱜ ᱜᱮ ᱢᱟᱺᱡᱷᱤ ᱠᱚ ᱢᱟᱺᱡᱷᱤ ᱯᱨᱟᱱᱤᱠ ᱯᱟᱨᱜᱟᱱᱟ ᱠᱚ ᱱᱮᱣᱛᱟ ᱵᱟᱨᱛᱮ ᱠᱟᱛᱮᱫ ᱦᱮᱸ ᱪᱮ ᱩᱱᱠᱩ ᱨᱟᱡᱽᱱᱮᱛᱟ ᱠᱚᱫᱚ ᱵᱟᱝᱜᱮ ᱟᱵᱚ ᱠᱩᱨᱤᱱ ᱡᱟᱦᱟᱸ ᱛᱤᱱᱟᱹᱜ ᱜᱮ ᱥᱚᱢᱟᱡᱤᱠ ᱥᱩᱥᱟᱹᱨᱤᱭᱟᱹ ᱠᱚ ᱢᱮᱱᱟᱜ ᱠᱚᱣᱟ ᱥᱟᱶᱛᱟ ᱥᱩᱥᱟᱹᱨᱤᱭᱟᱹ ᱠᱚ ᱢᱮᱱᱟᱜ ᱠᱚᱣᱟ ᱩᱱᱠᱩ ᱠᱚ ᱱᱮᱶᱛᱟ ᱵᱟᱲᱟ ᱠᱟᱛᱮᱫ, ᱟᱫᱚ ᱥᱚᱢᱟᱡᱽ ᱨᱮᱭᱟᱜ ᱠᱚ ᱦᱚᱸᱠᱚ ᱞᱟᱹᱭ ᱞᱟᱠᱪᱟᱨᱟ ᱦᱮᱸ ᱪᱮ᱾ ᱚᱱᱠᱟ ᱠᱟᱛᱮᱫ ᱠᱤᱪᱪᱷᱩ ᱜᱟᱱ ᱢᱟᱹᱡᱷᱤ ᱠᱚ ᱟᱹᱜᱩ ᱠᱟᱛᱮ ᱦᱚᱦᱚ ᱠᱟᱛᱮᱫ ᱚᱸᱰᱮ ᱫᱚ ᱠᱟᱹᱢᱤᱭᱮ-ᱟ ᱠᱟᱛᱷᱟ ᱫᱚ ᱱᱚᱣᱟ ᱫᱚ᱾
ᱦᱚᱸ ᱟᱨ ᱦᱮᱸ ᱟᱫᱚ ᱴᱚᱞᱟ ᱯᱟᱲᱟ ᱛᱚ ᱴᱚᱞᱟ ᱠᱚᱨᱮᱜ ᱠᱚᱨᱟᱣ ᱦᱩᱭ ᱠᱟᱱᱟ ᱱᱤᱡᱮ ᱱᱤᱡᱮ ᱜᱮ ᱟᱨᱠᱤ ᱚᱱᱟᱛᱮ ᱰᱟᱹᱢ ᱵᱟᱹᱠ ᱠᱟᱹᱴᱤᱡ ᱠᱟᱹᱴᱤᱡ ᱚᱱᱩᱥᱴᱟᱱ ᱜᱤᱫᱽᱨᱟᱹ ᱠᱚᱣᱟᱜ ᱫᱚᱦᱚ ᱦᱳᱭ ᱞᱮᱱᱟ ᱚᱱᱟ ᱠᱚᱛᱮᱜᱮ ᱯᱚᱥᱟ ᱛᱚᱣᱟ ᱡᱚᱢ ᱵᱟᱲᱟ ᱠᱟᱛᱮᱫ
ᱵᱟᱝ-ᱟ ᱚᱱᱟ ᱦᱚᱸ ᱴᱷᱤᱠ ᱜᱮᱭᱟ ᱢᱟᱱᱟᱣ ᱛᱚ ᱢᱟᱱᱟᱣᱚᱜ ᱠᱟᱱᱟ ᱛᱚ᱾ ᱢᱩᱨᱛᱤ ᱡᱚᱛᱚ ᱡᱟᱭᱜᱟᱨᱮ ᱢᱩᱨᱛᱤ ᱫᱚ ᱵᱟᱭ ᱛᱟᱦᱮᱱᱟ ᱢᱮᱱᱠᱷᱟᱱ ᱫᱚ ᱟᱹᱠᱤᱱᱟᱜ ᱥᱤᱫᱷᱩ, ᱠᱟᱹᱱᱩ, ᱯᱷᱩᱞᱳ, ᱡᱟᱱᱚ, ᱪᱟᱸᱫ, ᱵᱷᱟᱹᱭᱨᱳ ᱩᱱᱠᱩᱣᱟᱜ ᱢᱟᱱᱮ ᱢᱤᱫᱴᱤᱡ ᱯᱷᱚᱴᱚ ᱛᱚ ᱛᱟᱦᱮᱱᱟ ᱯᱷᱚᱴᱚ ᱨᱮᱦᱚᱸ ᱵᱟᱞ ᱵᱟᱦᱟ ᱢᱟᱞᱟ ᱟᱨᱟᱣ ᱠᱟᱛᱮᱫ ᱦᱚᱢ ᱢᱟᱱᱟᱣ ᱫᱟᱲᱮᱭᱟᱜ-ᱟ᱾
ᱦᱚᱸ ᱚᱱᱟ ᱠᱟᱛᱷᱟ ᱜᱮ ᱟᱨᱠᱤ ᱟ ᱟᱞᱮᱥᱮᱜ ᱦᱚ ᱢᱩᱨᱛᱤ ᱫᱚ ᱢᱮᱱᱟᱜ-ᱟ ᱡᱷᱚᱛᱚ ᱡᱟᱭᱜᱟ ᱫᱚ ᱵᱟᱹᱱᱩᱜ-ᱟ ᱱᱟ ᱥᱮ ᱤᱭᱟᱹ ᱠᱚᱨᱮ ᱢᱮᱱᱟᱜ-ᱟ ᱟᱨᱠᱤ ᱪᱚᱠᱚ ᱠᱚᱨᱮᱜ ᱥᱟᱵ ᱠᱟᱜ ᱢᱮ᱾
ᱦᱳᱭ ᱪᱚᱠᱚ ᱠᱚᱨᱮᱜ ᱜᱮ ᱚᱱᱟᱜᱤᱧ ᱢᱮᱱᱮᱜ-ᱟ ᱡᱚᱛᱚ ᱟᱹᱛᱩ ᱟᱹᱛᱩ ᱨᱮᱢᱟ ᱱᱦᱟᱜ ᱢᱩᱨᱛᱤ ᱢᱟ ᱵᱟᱭ ᱛᱟᱦᱮᱱᱟ᱾
ᱵᱟᱭ ᱛᱟᱦᱮᱱᱟ ᱫᱚᱢᱮ ᱠᱷᱚᱨᱪᱟ ᱛᱚ ᱟᱛᱚ ᱟᱛᱩ ᱨᱮ ᱥᱚᱢᱵᱷᱚᱵ ᱦᱚᱸ ᱵᱟᱝ ᱠᱟᱱᱟ ᱜᱷᱚᱨᱮ ᱜᱷᱚᱨᱮ ᱫᱚ ᱵᱟᱝ?
ᱦᱳᱭ ᱦᱳᱭ ᱦᱳ
ᱩᱸ
ᱟᱨ ᱦᱟᱸᱰᱮ ᱵᱮ ᱤᱭᱟᱹ ᱢᱟ ᱵᱟᱝ ᱪᱟᱞᱟᱣ ᱵᱟᱲᱟ ᱦᱩᱭ ᱟᱠᱟᱱᱟ ᱵᱚᱞᱮ ᱦᱟᱸᱰᱮ ᱦᱟᱸᱜ ᱟᱹᱠᱤᱱᱟᱜ ᱡᱟᱦᱟᱸ